ᱦᱮ ᱞᱳ
ᱦᱮᱸ ᱜᱚᱝᱠᱮ, ᱟᱸᱡᱚᱢᱚᱜᱼᱟ ᱥᱮ ᱵᱟᱝ?
ᱦᱳᱭ ᱜᱚᱢᱠᱮ, ᱟᱸᱡᱚᱢᱚᱜ ᱠᱟᱱ ᱜᱮᱭᱟ ᱟᱨ ᱱᱚᱛᱮ ᱤᱧᱟᱹᱜ ᱟᱸᱡᱚᱢᱮᱫ ᱠᱟᱱ ᱜᱮᱭᱟ ᱥᱮ ᱵᱟᱝ?
ᱦᱮᱸ, ᱟᱸᱡᱚᱢᱚᱜ ᱠᱟᱱᱟ᱾
ᱦᱮᱸ ᱪᱮᱫ ᱞᱮᱠᱟ, ᱛᱚᱵᱮ ᱱᱟᱯᱟᱭ ᱜᱮᱭᱟᱢ?
ᱦᱮᱸ ᱱᱟᱯᱟᱭ ᱜᱮ᱾ ᱟᱨ ᱟᱹᱵᱤᱱ ᱫᱚ?
ᱦᱮᱸ ᱤᱧ ᱦᱚᱸ ᱢᱚᱸᱡᱽ ᱜᱮ ᱢᱤᱱᱟᱹᱧᱟ, ᱟᱨ ᱚᱲᱟᱜ ᱠᱚ ᱥᱮᱫ ᱫᱚ ᱪᱮᱫ ᱞᱮᱠᱟ, ᱱᱟᱯᱟᱭ ᱜᱮᱭᱟ ᱠᱚ ᱚᱲᱟᱜ ᱥᱮᱫ?
ᱦᱮᱸ ᱚᱲᱟᱜ ᱥᱮᱫ ᱠᱚᱨᱮ ᱦᱚᱸ, ᱱᱟᱯᱟᱭ ᱜᱮ᱾
ᱚ ᱦᱳᱭ ᱱᱟᱯᱟᱭ ᱵᱚᱱ ᱛᱟᱦᱮᱸᱞᱮᱱ ᱠᱷᱟᱡᱽ ᱜᱮ᱾
ᱦᱮᱸ ᱱᱟᱯᱟᱭ ᱜᱮ᱾
ᱦᱩᱸ᱾
ᱟᱨ ᱪᱮ ᱠᱚᱵᱤᱱ ᱪᱤᱠᱟ ᱮᱫᱟ ᱱᱤᱛᱚᱜ ᱫᱚ?
ᱪᱮᱫ ᱦᱚᱸ ᱵᱟᱝ ᱱᱤᱛᱚᱜ ᱫᱚ ᱱᱚᱜᱼᱚᱭ ᱦᱟᱸᱜ, ᱡᱤᱨᱟᱹᱣ ᱵᱟᱲᱟ ᱦᱩᱭ ᱠᱟᱱᱟ᱾ ᱦᱮᱸ ᱛᱷᱚᱲᱟ ᱱᱚᱣᱟ ᱯᱷᱚᱞ ᱠᱚᱜᱮ ᱱᱟᱦᱟᱜ ᱡᱚᱢ ᱦᱩᱭᱩᱜ ᱠᱟᱱᱟ᱾
ᱟᱪᱪᱷᱟ, ᱟᱪᱪᱷᱟ᱾
ᱦᱳᱭ᱾
ᱟᱪᱪᱷᱟ᱾
ᱛᱤᱠᱤᱱ ᱚᱠᱛᱮ ᱛᱷᱚᱲᱟ ᱜᱟᱱ ᱨᱮᱥᱴᱚ ᱦᱚᱸ ᱦᱩᱭᱩᱜ ᱠᱟᱱᱟ, ᱟᱨ ᱱᱚᱜᱼᱚᱭ ᱟᱢ ᱠᱟᱛᱷᱟ ᱜᱮ ᱱᱚᱜᱼᱚᱭ ᱨᱚᱯᱚᱲ ᱦᱩᱭᱩᱜ ᱠᱟᱱᱟ᱾ ᱱᱚᱣᱟ ᱮᱯᱞᱤᱠᱮᱥᱮᱱ ᱨᱮ᱾ ᱟᱨ ᱛᱚᱵᱮ ᱟᱵᱮᱱ ᱪᱮᱫ ᱵᱮᱱ ᱪᱮᱠᱟᱭᱮᱫ ᱠᱟᱱᱟ?
ᱟᱹᱞᱤᱧ ᱦᱚᱸ ᱱᱚᱜᱼᱚᱭ ᱟᱹᱞᱤᱧ ᱫᱚ ᱪᱟᱞᱟᱣ ᱞᱮᱱ ᱛᱟᱦᱮᱸ ᱮᱱᱛᱮ ᱠᱟᱹᱴᱤᱡ ᱟᱹᱠᱷᱲᱟ ᱥᱮᱱ᱾
ᱦᱩᱸ᱾
ᱟᱠᱷᱲᱟ ᱢᱮᱱ ᱫᱚ ᱟᱵᱚᱣᱟᱜ ᱱᱚᱜᱼᱚᱭ ᱦᱩᱞ ᱢᱟᱦᱟᱸ ᱥᱮᱴᱮᱨᱚᱜ ᱠᱟᱱᱟ ᱛᱚ᱾
ᱦᱳᱭ, ᱦᱳᱭ, ᱦᱳᱭ᱾
ᱦᱮᱸ ᱟᱫᱚ ᱚᱸᱰᱮ ᱜᱮ ᱠᱟᱹᱴᱤᱡ ᱥᱚᱡᱽ ᱥᱚᱯᱲᱟᱣ ᱜᱮ ᱦᱟᱸᱜ ᱚᱸᱰᱮ ᱪᱟᱞᱟᱣ ᱦᱩᱭ ᱞᱮᱱ ᱛᱟᱦᱮᱸ ᱠᱟᱱᱟ᱾ ᱟᱫᱚ ᱚᱸᱰᱮ ᱠᱷᱚᱱ ᱦᱮᱡ ᱵᱟᱲᱟ ᱛᱮ ᱠᱟᱹᱴᱤᱡ ᱡᱤᱨᱟᱹ ᱵᱟᱲᱟ ᱦᱩᱭᱩ ᱠᱟᱱᱟ᱾
ᱟᱨ ᱛᱚᱵᱮ ᱜᱚᱝᱠᱮ ᱚᱱᱛᱮ ᱫᱚ ᱥᱤᱛᱩᱝ ᱠᱚᱫᱚ ᱪᱮᱫ ᱞᱮᱠᱟ ᱱᱟᱦᱟᱜ ᱢᱮᱱᱟᱜᱼᱟ?
ᱦᱮᱸ ᱥᱤᱛᱩᱝ ᱦᱚᱸ ᱢᱮᱱᱟᱜ ᱜᱮᱭᱟ᱾ ᱤᱱᱠᱟᱹ ᱥᱤᱛᱩᱝ ᱜᱮᱭᱟ ᱟᱨ ᱤᱭᱟᱹ ᱩᱱᱟᱹᱜ ᱫᱚ ᱵᱟᱝ ᱥᱤᱛᱩᱝ ᱟᱸ ᱥᱤᱛᱩᱝ ᱫᱚ, ᱦᱟᱹᱞᱠᱟᱹ ᱯᱟᱹᱞᱠᱟᱹ ᱥᱤᱛᱩᱝ ᱮᱫᱟᱭ᱾
ᱚᱸᱻ, ᱛᱚᱵᱮ ᱱᱟᱦᱟᱜ ᱛᱤᱥ ᱡᱩᱱ ᱦᱤᱞᱳᱜ ᱫᱚ ᱛᱟᱦᱚᱞᱮ ᱛᱚᱵᱮ ᱟᱹᱰᱤ ᱜᱟᱱ ᱦᱚᱲ ᱠᱚ ᱡᱟᱨᱣᱟᱜ ᱛᱟᱦᱮᱱᱟ, ᱟᱯᱮᱴᱷᱮᱜ ᱫᱚ ᱚᱸᱰᱮ ᱫᱚ?
ᱦᱮᱸ ᱡᱟᱨᱣᱟᱜ ᱜᱮᱭᱟ ᱠᱚ᱾ ᱟᱞᱮ ᱱᱚᱰᱮ ᱛᱮᱦᱚᱸ ᱠᱚ ᱡᱟᱨᱣᱟᱜ ᱜᱮᱭᱟ ᱡᱟ ᱨᱚᱠᱚᱢ ᱦᱮᱸ, ᱵᱚᱞ ᱠᱷᱮᱞ ᱠᱚ ᱦᱟᱸᱜ ᱫᱚᱦᱚᱣ ᱠᱟᱱᱟ᱾
ᱚᱸ᱾
ᱟᱪᱪᱷᱟ, ᱦᱚᱸ᱾ ᱟᱨ ᱟᱵᱚᱨᱮᱱ ᱱᱩᱠᱤᱱ ᱵᱤᱨ ᱥᱤᱹᱫᱷᱩ- ᱠᱟᱹᱱᱦᱩ ᱵᱟᱹᱠᱷᱨᱟ ᱛᱮ ᱡᱟᱦᱟᱸ ᱠᱟᱹᱴᱤᱡ ᱥᱚᱢᱟᱡᱽ ᱥᱤᱧᱥᱟᱜ ᱥᱟ ᱨᱮ ᱫᱚᱦᱚ ᱱᱟᱦᱟᱜ ᱫᱤᱱ ᱵᱷᱳᱨ ᱨᱮᱜᱮ ᱦᱟᱸᱜ᱾
ᱦᱩᱸ, ᱦᱩᱸ᱾
ᱦᱮᱸ ᱢᱤᱫ ᱫᱷᱟᱨᱮ ᱵᱚᱞ ᱠᱷᱮᱞᱳᱱ ᱦᱩᱭᱩᱜᱼᱟ᱾ ᱢᱤᱫ ᱫᱷᱟᱨᱮ ᱱᱟᱯᱟ ᱤᱭᱟᱹ ᱠᱚ ᱦᱩᱭᱩᱜᱼᱟ᱾ ᱦᱟᱸ ᱟᱨ ᱚᱱᱟ ᱥᱟᱶᱛᱮ ᱫᱚᱦᱚ ᱥᱟᱱᱟᱢ ᱩᱱᱠᱤᱱᱟᱜ ᱵᱟᱨᱮ ᱛᱮ ᱞᱟᱹᱭ ᱞᱟᱠᱪᱟᱨ ᱠᱷᱚᱱᱟᱜ ᱫᱚᱦᱚᱣ, ᱠᱟᱱᱟ
ᱦᱮᱸ ᱞᱟᱹᱭ ᱞᱟᱠᱪᱟᱨ ᱠᱚᱢᱟ ᱮᱱᱛᱮᱜ ᱫᱚᱦᱚ ᱜᱮ ᱦᱩᱭᱩᱜᱼᱟ᱾ ᱪᱮᱫᱟᱜ ᱡᱮ ᱮᱱᱛᱮᱜ ᱡᱟᱦᱟᱱᱟᱜ ᱚᱣᱰᱤ ᱯᱨᱳᱜᱨᱟᱢ ᱪᱚ ᱵᱟᱝ ᱦᱩᱭᱩᱜᱼᱟ, ᱱᱟᱸᱜ ᱩᱱᱠᱤᱱᱟᱜ ᱡᱟᱦᱟᱸ ᱛᱤᱱᱟᱹᱜ ᱡᱤᱵᱽᱱᱤ ᱵᱟ ᱠᱟᱛᱷᱟ ᱦᱩᱭᱱᱟ ᱥᱮ ᱡᱟᱦᱟᱱᱟᱜ ᱯᱨᱳᱜᱨᱟᱢ ᱠᱚ ᱚᱱᱟ ᱵᱟᱵᱚᱫ ᱛᱮ ᱫᱚᱨᱠᱟᱨ ᱠᱟᱱᱟ ᱟᱨ ᱟᱹᱰᱤ ᱡᱟᱭᱜᱟ ᱨᱮᱠᱚ ᱦᱩᱭ ᱪᱩᱭᱮᱜ ᱠᱟᱱᱟ ᱟᱨ ᱡᱟᱦᱟᱸᱭ ᱠᱚ ᱫᱚ ᱚᱱᱛᱮ ᱱᱟᱜ ᱠᱚ ᱱᱤᱛᱚᱜ ᱠᱚ ᱠᱩᱨᱩ-ᱢᱩᱴᱩ ᱨᱮᱠᱚ ᱞᱟᱜᱟᱣ ᱟᱠᱟᱱ ᱛᱟᱵᱚᱱᱟ᱾
ᱦᱮᱸ ᱦᱮᱸ ᱦᱮᱸ ᱦᱮᱛᱚ ᱚᱱᱟ ᱫᱚ ᱦᱚᱸ ᱟᱞᱮ ᱫᱚ ᱥᱤᱧ ᱢᱟᱨᱥᱟᱞ ᱜᱮᱞᱮ ᱠᱚᱨᱟᱣ ᱚᱪᱚᱭᱟ-ᱟ ᱧᱤᱫᱟᱹ ᱠᱚᱫᱚ ᱵᱟᱝ-ᱟ ᱱᱦᱟᱜ᱾
ᱦᱩᱸ ᱦᱩᱸ
ᱦᱩᱸ ᱵᱚᱞ ᱠᱷᱮᱞᱟᱱ ᱦᱚᱸ
ᱦᱳᱭ ᱥᱤᱧ ᱢᱟᱨᱥᱟᱞ ᱜᱤ᱾ ᱥᱤᱧ ᱢᱟᱨᱥᱟᱞ ᱜᱮ ᱵᱷᱟᱜᱤ ᱱᱟᱦᱟᱜ ᱚᱱᱟ ᱠᱚ ᱯᱨᱳᱜᱨᱟᱢ ᱫᱚ ᱪᱮᱫᱟᱜ ᱡᱮ ᱱᱮᱛᱟᱨ ᱠᱮᱛᱮᱜ ᱫᱤᱱ ᱫᱩᱱᱤᱭᱟᱹ ᱦᱚᱸ ᱛᱷᱚᱲᱟ ᱵᱚᱫᱚᱞ ᱧᱚᱜ ᱠᱟᱱᱟ᱾
ᱦᱮᱸ ᱦᱮᱸ ᱦᱮᱸ ᱟᱞᱮ ᱱᱛᱮ ᱫᱚ ᱥᱤᱧ ᱢᱟᱨᱥᱟᱞ ᱜᱮ ᱟᱞᱮ ᱱᱛᱮ ᱫᱚ ᱥᱤᱧ ᱢᱟᱨᱥᱟᱞ ᱜᱮᱧ ᱞᱟᱹᱭ ᱠᱮᱜ-ᱟ ᱦᱮᱸ
ᱦᱩᱸ ᱦᱩᱸ ᱦᱩᱸ
ᱦᱩᱸ
ᱟᱨᱥᱤᱝ ᱢᱟᱨᱥᱟᱞ ᱢᱟᱱᱮ ᱢᱟᱨᱥᱟᱞ ᱢᱟᱨᱥᱟᱞ ᱨᱮ ᱡᱚᱛᱚ ᱦᱚᱲ ᱠᱚᱠᱚ ᱪᱟᱞᱟᱣ ᱫᱟᱲᱤᱭᱟᱜ-ᱟ᱾ ᱦᱚᱲ ᱠᱚᱨᱮᱱ ᱵᱮᱥᱨᱟ ᱠᱩ ᱟ ᱵᱤᱴᱟᱹ ᱠᱩ ᱵᱟᱹᱵᱩ ᱛᱟᱠᱚ ᱡᱚᱛᱚ ᱠᱚ ᱪᱟᱞᱟᱣ ᱦᱮᱡ ᱫᱟᱲᱮᱭᱟᱜ-ᱟ, ᱟᱨ ᱱᱤᱫᱟᱹ ᱚᱠᱛᱮ ᱫᱚ ᱟᱹᱰᱤ ᱫᱤᱠᱠᱟᱹᱛ ᱜᱮᱭᱟ ᱢᱟᱜᱮ ᱥᱟᱺᱜᱤᱧ ᱜᱮᱭᱟ᱾ ᱯᱷᱟᱨᱟᱠ ᱜᱮᱭᱟ ᱧᱤᱫᱟᱹ ᱧᱩᱛ ᱠᱚᱨᱮ ᱜᱷᱟᱴᱱᱟ ᱠᱚ ᱜᱷᱟᱴᱟᱜ ᱠᱟᱱᱟ ᱟᱭᱢᱟ᱾
ᱦᱮᱸ ᱦᱮᱸ
ᱱᱮᱛᱟᱨ ᱫᱚ ᱨᱳᱰ ᱠᱚᱨᱮ ᱜᱷᱟᱴᱱᱟ ᱠᱚᱵᱚᱱ ᱧᱮᱞ ᱵᱟᱲᱟᱭ ᱫᱟ ᱵᱳᱫᱢᱟᱥ ᱦᱚᱲ ᱠᱚ ᱟᱹᱪᱩᱨᱚᱜ ᱠᱟᱱᱟ᱾
ᱦᱮᱸ ᱚᱱᱟ ᱠᱚ ᱦᱚᱛᱮ ᱛᱮ ᱟᱞᱮ ᱫᱚ ᱥᱮᱸ ᱥᱮᱸ ᱦᱩᱸ
ᱦᱩᱸ ᱦᱩᱸ
ᱚᱱᱟ ᱠᱚ ᱦᱚᱛᱮ ᱛᱮ ᱟᱞᱮ ᱫᱚ ᱥᱤᱧ ᱢᱟᱨᱥᱟᱞ ᱜᱮᱞᱮ ᱦᱟᱸᱜ ᱞᱮ ᱠᱚᱨᱟᱣ ᱦᱚᱪᱚᱭᱮᱜ-ᱟ᱾
ᱟᱨ ᱟᱹᱰᱤ ᱜᱟᱱ ᱡᱟᱭᱜᱟᱨᱮ ᱧᱮᱞᱚᱜ ᱠᱟᱱᱟ, ᱡᱮ ᱢᱟᱱᱮ ᱛᱤᱥ ᱡᱚᱱ ᱫᱚ ᱱᱦᱟᱸᱜ ᱜᱚᱴᱟ ᱧᱤᱫᱟᱹ ᱦᱟᱸᱜ ᱠᱚ ᱫᱚᱦᱚᱭᱮᱫᱟ ᱦᱟᱸᱜ, ᱯᱨᱳᱜᱨᱟᱢ ᱠᱚ ᱦᱩᱭ ᱦᱩᱪᱚᱭ ᱫᱟ ᱦᱟᱸᱜ᱾
ᱯᱨᱳᱜᱨᱟᱢ ᱠᱚ ᱦᱩᱭ ᱪᱚᱭ ᱠᱚ, ᱦᱮᱸ ᱟᱫᱮᱠ ᱠᱚᱨᱮᱞᱤᱧ ᱪᱟᱞᱟᱣ ᱵᱟᱲᱟ ᱟᱠᱟᱱ ᱜᱮᱭᱟᱞᱤᱧ᱾
ᱦᱩᱸ ᱟᱫᱚ ᱤᱧᱟᱹᱜ ᱢᱮᱱ ᱫᱚᱭ ᱢᱮᱱᱫᱟ ᱱᱚᱣᱟ ᱫᱚ
ᱦᱮᱸ
ᱡᱮ ᱯᱩᱨᱟᱹ ᱟᱹᱭᱩᱜ ᱫᱚ ᱠᱚᱨᱟᱣ ᱫᱚ ᱵᱟᱝ ᱞᱟ ᱛᱤ ᱠᱟᱱᱟ, ᱱᱚᱣᱟ ᱫᱚ ᱢᱤᱫᱴᱮᱡ ᱥᱟᱦᱟ ᱫᱟᱹᱛ ᱫᱤᱵᱚᱥ ᱞᱮᱠᱟ ᱢᱤᱫᱴᱮᱱ ᱢᱟᱱᱟᱣ ᱦᱩᱭᱩᱜ ᱠᱟᱱᱟ᱾ ᱦᱩᱸ, ᱩᱝᱠᱤᱱᱟᱜ ᱫᱤᱥᱟᱹ ᱛᱮ ᱩᱝᱠᱤᱱᱟᱜ ᱧᱩᱛᱩᱢ ᱛᱮ ᱛᱷᱚᱲᱟ ᱜᱟᱱᱮᱢ ᱨᱤᱥᱟᱹ ᱵᱟᱲᱟ ᱠᱮᱫᱟᱢ ᱧᱩᱛᱩᱢ ᱠᱚ ᱱᱩᱠᱩᱣᱟᱜ ᱠᱤᱥᱟᱹ ᱠᱚ ᱠᱩᱫᱩᱢ ᱠᱩ᱾ ᱠᱟᱹᱦᱱᱤ ᱠᱚᱢ ᱞᱟᱹᱭ ᱠᱮᱫᱟ᱾
ᱦᱮᱸ ᱦᱮᱸ
ᱟᱫᱚ ᱯᱷᱤᱨ ᱡᱚᱛᱚ ᱦᱚᱲ ᱟᱯᱱᱟ ᱟᱯᱱᱟ ᱚᱲᱟᱜ ᱠᱚ ᱪᱟᱞᱟᱣ ᱡᱚᱝ, ᱟᱫᱚ ᱩᱝᱠᱤᱱᱟᱜ ᱧᱩ ᱛᱩᱢ ᱛᱮ ᱡᱩᱫᱤ ᱟᱢᱮᱢ ᱚᱸᱰᱮᱢ ᱯᱨᱳᱜᱨᱟᱢ ᱫᱟᱢ ᱪᱷᱟᱹᱯᱨᱤ ᱮᱱᱮᱜ ᱦᱩᱭᱩᱜ ᱠᱟᱱᱟ, ᱥᱮ ᱡᱟᱦᱟᱸᱱᱟᱜ ᱦᱟᱺᱰᱤ ᱧᱩ ᱠᱟᱛᱮ ᱠᱚ ᱛᱟᱵᱮᱨ ᱵᱟᱲᱟᱭ ᱠᱟᱱᱟ ᱟᱫᱚ ᱮᱴᱟᱜ ᱫᱤᱠᱩ ᱪᱷᱟᱛᱤᱠ ᱥᱮ ᱡᱟᱦᱟᱸᱭ ᱵᱟ ᱠᱩ ᱵᱟᱲᱟᱭᱟ ᱠᱤ ᱪᱤᱜ ᱠᱟᱱᱟ ᱱᱚᱣᱟ ᱫᱚ, ᱟᱫᱚ ᱚᱱᱟ ᱢᱤᱫᱴᱮᱱ ᱚᱯᱢᱟᱱ ᱞᱮᱠᱟᱱ ᱡᱤᱱᱤᱥ ᱦᱩᱭᱩᱜ ᱠᱟᱱᱟ᱾ᱚ ᱱᱩᱠᱩ ᱢᱟ ᱱᱚᱣᱟ ᱥᱟᱦᱟᱫᱟᱨ ᱧᱩᱛᱩᱢ ᱛᱮᱢᱟ ᱱᱩᱠᱩ ᱢᱟ ᱦᱟᱺᱰᱤ ᱧᱩ ᱠᱚ ᱧᱩ ᱵᱟᱲᱟᱭ ᱟᱨᱠᱚ ᱛᱟᱵᱮᱨ ᱵᱟᱲᱟᱭ᱾
ᱦᱮᱸ ᱦᱮᱸ
ᱟᱫᱚ ᱱᱚᱣᱟ ᱨᱮ ᱢᱤᱜᱴᱮᱡ ᱟᱵᱚᱣᱟᱜ ᱥᱚᱢᱟᱡᱽ ᱨᱮ ᱢᱤᱴᱮ ᱱᱟᱜ ᱱᱚᱣᱟ ᱨᱮᱱᱟᱜ ᱢᱤᱫᱴᱮᱡ ᱤᱭᱟᱹ ᱦᱩᱭᱩᱜ ᱠᱟᱱᱟ ᱚᱱᱟᱛᱮ ᱱᱚᱣᱟ ᱡᱤᱱᱤᱥ ᱫᱚ ᱚᱱᱮ ᱛᱷᱚᱲᱟ
ᱦᱮᱸ ᱦᱳᱭ ᱱᱚᱜ ᱚᱱᱟ ᱦᱮᱸ᱾ ᱟᱫᱚ ᱱᱚᱣᱟ ᱥᱩᱨ ᱥᱩᱯᱩᱨ ᱠᱚᱫᱚ ᱦᱟᱸᱜ ᱟᱞᱮ ᱫᱚ ᱱᱚᱣᱟ ᱠᱚᱫᱚ ᱡᱟ ᱫᱚᱦᱚᱜ ᱠᱟᱱᱟ
ᱦᱩᱸ
ᱚᱱᱟ ᱥᱩᱨ ᱥᱩᱯᱩᱨ ᱫᱚ ᱦᱟᱸᱜ ᱦᱟᱺᱰᱤ ᱠᱚ ᱫᱚ ᱦᱟᱸᱜ ᱦᱟᱺᱰᱤ ᱯᱟᱹᱨᱩᱣᱟᱹᱭ ᱠᱚᱫᱚ ᱵᱟᱞᱮ ᱟᱹᱠᱨᱤᱧ ᱦᱚᱪᱚ ᱠᱚᱣᱟ ᱡᱟ ᱠᱚ ᱟᱹᱠᱨᱤᱧᱟ ᱥᱟᱦᱟ ᱧᱚᱜ ᱨᱮᱠᱚ ᱟᱹᱠᱨᱤᱧᱟ᱾
ᱦᱩᱸ ᱦᱳᱭ ᱦᱳᱭ ᱚᱱᱟ ᱢᱟ ᱦᱮᱸ ᱜᱮ᱾ ᱟᱨ ᱱᱤᱛ ᱠᱟᱛᱮ ᱵᱚᱱ ᱧᱮᱞᱮᱫ ᱠᱟᱱ ᱜᱮᱭᱟ ᱟᱵᱚ
ᱦᱮᱸ᱾
ᱦᱟᱺᱰᱤ ᱯᱟᱹᱨᱩᱣᱟᱹ ᱨᱮ ᱛᱤᱱᱟᱹᱜ ᱰᱩᱵᱩᱡ ᱢᱮᱱᱟᱜ ᱵᱚᱱᱟ? ᱟᱹᱰᱤ ᱜᱟᱱ ᱢᱮᱞᱟ ᱨᱮ ᱥᱮ ᱡᱟᱦᱟᱸᱱᱟᱜ ᱨᱮᱜᱮ
ᱦᱮᱸ ᱾
ᱢᱟᱱᱮ ᱚᱱᱠᱟ ᱵᱚᱱ ᱧᱮᱞᱮᱫ ᱦᱩᱸ ᱦᱩᱸ᱾
ᱦᱩᱸ ᱾
ᱛᱟᱦᱚᱞᱮ ᱜᱚᱝᱠᱮ ᱚᱱᱛᱮ ᱫᱚ ᱟᱯᱮ ᱥᱮᱫ ᱫᱚ ᱥᱤᱛ ᱥᱤᱛᱩᱝ ᱠᱟᱜᱼᱟ ᱥᱮ ᱵᱟᱝ?
ᱦᱮᱸ ᱱᱤᱛᱚᱜ ᱫᱚ ᱤᱱᱠᱟᱹ ᱜᱮ ᱥᱤᱛᱩᱝ ᱡᱚ ᱟᱠᱟᱜᱼᱟᱭ ᱾
ᱩᱸ ᱾
ᱩᱸ ᱟᱨ ᱟᱯᱮ ᱚᱱᱛᱮ ᱫᱚ ᱠᱚ ᱢᱟᱱᱟᱣᱟ ᱥᱮ ᱵᱟᱝ ᱜᱚᱝᱠᱮ?
ᱥᱮᱸ ᱵᱟᱝ ᱚᱱᱛᱮ ᱦᱩᱰᱩᱨ ᱵᱤᱡᱽᱞᱤ ᱠᱩ᱾
ᱦᱮᱸ ᱜᱚᱝᱠᱮ ᱦᱩᱰᱩᱨ ᱡᱟᱹᱲᱤ ᱠᱚᱫᱚ ᱵᱟᱝ ᱞᱮᱠᱟᱜᱮ ᱱᱟᱜ ᱱᱤᱛᱚᱜ ᱫᱚ ᱦᱟᱸᱜ ᱾
ᱱᱤᱛᱚᱜ ᱫᱚ ᱵᱟᱝ ᱵᱚᱞᱮ ᱦᱚᱞᱟ ᱢᱟᱫᱷᱮᱨ ᱫᱟᱜ ᱠᱮᱜᱼᱟ ᱩᱱᱠᱩ?
ᱵᱟᱝ ᱵᱟᱝ ᱵᱟᱝ ᱦᱩᱭ ᱠᱟᱱᱟ ᱯᱮ ᱯᱩᱱ ᱫᱤᱱ ᱜᱟᱱ ᱾
ᱟᱞᱮ ᱥᱮᱫ ᱫᱚ ᱱᱟᱦᱟᱜ ᱚᱱᱠᱟ ᱫᱩᱠ ᱜᱷᱟᱴᱟᱱᱟ ᱠᱚᱦᱚᱸ ᱜᱷᱟᱴᱟᱣ ᱵᱟᱲᱟᱭᱱᱟ ᱾
ᱟᱪᱪᱷᱟ ᱪᱮᱫ ᱞᱮᱠᱟ ᱱᱟᱦᱟᱜ?
ᱢᱟᱱᱮ ᱫᱟᱜ ᱞᱟᱦᱟ ᱨᱮᱠᱚ ᱚᱱᱮ ᱠᱚ ᱢᱮᱱ ᱠᱟᱜ ᱞᱮᱠᱟ ᱠᱤ ᱫᱟᱜ ᱡᱟᱦᱟᱸᱢ ᱧᱮᱞ ᱠᱮᱜᱼᱟ᱾
ᱦᱮᱸ᱾
ᱛᱚᱵᱮ ᱫᱚ ᱟᱢ ᱫᱚ ᱱᱟᱦᱟᱜ ᱫᱟᱨᱮ ᱵᱩᱴᱟᱹ ᱠᱚᱨᱮ ᱥᱮ ᱤᱥᱠᱟᱨ ᱚᱲᱟᱜ ᱡᱟᱦᱟᱸ ᱠᱚᱨᱮ ᱢᱮᱱᱟᱜᱼᱟ ᱚᱱᱟ ᱠᱚᱨᱮ ᱫᱚ ᱱᱟᱦᱟᱜ ᱟᱞᱚᱢ ᱩᱢᱩᱞᱚᱜᱼᱟ ᱟᱛᱩ ᱥᱮᱫ ᱜᱮ ᱪᱟᱞᱟᱜ ᱢᱮ ᱰᱷᱮᱨ ᱡᱟᱦᱟᱸ ᱥᱮᱡ ᱢᱮᱱᱟᱜᱼᱟ᱾ ᱠᱚ ᱦᱚᱲ ᱠᱚ ᱤᱭᱟᱹ ᱠᱚ ᱦᱳᱭ᱾ ᱟᱫᱚ ᱯᱩᱱᱭᱟ ᱜᱤᱫᱽᱨᱟᱹ ᱦᱟᱸᱜ ᱠᱚ ᱪᱮᱫ ᱪᱤᱠᱟᱭᱮᱱᱟ ᱯᱚᱱᱭᱟ ᱜᱤᱫᱽᱨᱟᱹ ᱠᱚ ᱪᱟᱞᱟᱣ ᱞᱮᱱᱟ ᱫᱟᱲᱟ ᱵᱟᱲᱟᱭᱟ ᱵᱚᱱ ᱦᱮᱸ ᱚᱠᱟ ᱥᱮᱫ ᱛᱮᱠᱚ ᱪᱟᱞᱟᱣ ᱞᱮᱱᱟ ᱟᱫᱚ ᱟᱪᱟᱱᱟᱹᱠ ᱫᱟᱜ ᱮ ᱨᱟᱠᱟᱜ ᱜᱚᱫ ᱠᱮᱫᱟ᱾
ᱟᱪᱪᱷᱟ᱾
ᱟᱫᱚ ᱫᱟᱜ ᱮ ᱨᱟᱠᱟᱵ ᱜᱚᱫ ᱠᱮᱫ ᱠᱷᱟᱡ ᱫᱚ ᱩᱱᱠᱩ ᱫᱚ ᱩᱢᱩᱞ ᱠᱚ ᱥᱮᱸᱫᱽᱨᱟ ᱠᱮᱫᱟ ᱪᱮᱫᱟᱜ ᱡᱮ
ᱟᱪᱪᱷᱟ ᱦᱩᱸ ᱦᱩᱸ᱾
ᱩᱢᱩᱞ ᱠᱚ ᱥᱮᱸᱫᱽᱨᱟ ᱠᱮᱫᱟ ᱟᱨ ᱦᱩᱰᱩᱨ ᱠᱮᱫᱼᱟ ᱟᱨ ᱢᱤᱫᱴᱮᱡ ᱚᱱᱟ ᱨᱟᱹᱯᱩᱫ ᱨᱟᱹᱯᱩᱫ ᱚᱲᱟᱜ ᱨᱮᱠᱚ ᱵᱚᱞᱚ ᱟᱠᱟᱱ ᱛᱟᱦᱮᱱᱟ ᱯᱩᱱᱭᱟ ᱜᱤᱫᱽᱨᱟᱹ ᱱᱟᱦᱟᱜ ᱟᱫᱚ ᱦᱩᱰᱩᱨ ᱠᱮᱫᱟᱭ ᱟᱫᱚ ᱱᱚᱜᱼᱚᱭ ᱛᱤᱦᱤᱧ ᱦᱚᱞᱟᱱᱟᱜ ᱠᱟᱛᱷᱟ ᱠᱟᱱ ᱜᱮ ᱦᱩᱰᱩᱨ ᱠᱮᱫ ᱠᱷᱟᱭ ᱱᱟᱦᱟᱜ ᱮᱠᱫᱚᱢ ᱯᱚᱱᱭᱟᱯᱠᱮ ᱯᱚᱱᱭᱟ ᱠᱚ ᱵᱮᱦᱚᱥ ᱱᱟ ᱟᱨ ᱵᱟᱨᱭᱟ ᱫᱚ ᱱᱟᱦᱟᱜ ᱦᱚᱥᱯᱤᱴᱟᱞ ᱟᱹᱜᱩ ᱟᱹᱜᱩᱛᱮ ᱵᱟᱨᱭᱟ ᱫᱚᱠᱤᱱ ᱵᱚᱸᱜᱟ ᱛᱟᱞᱟᱭᱮᱱᱟ᱾ ᱟᱨ ᱵᱟᱹᱨᱭᱟ ᱫᱚ ᱠᱤᱱ ᱫᱤᱥᱟᱨᱩᱣᱟᱹᱲ ᱠᱮᱫᱟ᱾ ᱟᱫᱚ ᱱᱚᱜᱼᱚᱭ ᱱᱤᱛᱚᱜ ᱜᱮ ᱩᱱᱠᱤᱱ ᱧᱮᱞ ᱜᱤᱧ ᱥᱮᱱ ᱞᱮᱱᱟ ᱟᱫᱚ ᱵᱟᱨᱭᱟ ᱫᱚ ᱠᱤᱱ ᱵᱚᱸᱜᱟ ᱛᱟᱞᱟᱭᱮᱱᱟ ᱟᱨ ᱢᱤᱫ ᱵᱟᱨᱭᱟ ᱫᱚᱠᱤᱱ ᱵᱚᱸᱜᱟ ᱛᱟᱞᱟᱭᱮᱱᱟ ᱟᱨ ᱢᱤᱫ ᱵᱟᱨᱭᱟ ᱫᱚᱠᱤᱱ ᱚᱱᱰᱮ ᱜᱮ ᱢᱮᱱᱟᱜ ᱠᱤᱱᱟ ᱦᱚᱥᱯᱤᱴᱟᱞ ᱨᱮᱜᱮ ᱦᱟᱥᱯᱟᱛᱟᱞ ᱨᱮᱜᱮ ᱦᱮᱸ᱾ ᱟᱫᱚ ᱚᱱᱟ ᱛᱮᱠᱚ ᱢᱮᱱᱞᱟᱥ ᱦᱩᱸ
ᱚᱱᱟ ᱫᱚ ᱚᱲᱟᱜ ᱨᱮᱜᱮ ᱚᱲᱟᱜ ᱥᱩᱨ ᱨᱮᱜᱮ ᱧᱩᱨ ᱟᱠᱟᱱᱟ ᱥᱮ ᱚᱲᱟᱜ ᱨᱮ ᱩᱛᱟᱹᱨ ᱨᱮᱜᱮ ᱧᱩᱨ ᱞᱮᱱ ᱛᱟᱦᱮᱸᱼᱟ?
ᱢᱟᱱᱮ ᱟᱛᱳ ᱠᱷᱚᱡ ᱛᱷᱚᱲᱟ ᱯᱷᱟᱨᱟᱠ ᱟᱹᱛᱩ ᱨᱮᱱᱟᱜ ᱠᱟᱱᱟ᱾ ᱱᱚᱣᱟ ᱤᱭᱟᱹ ᱫᱚ ᱥᱟᱹᱨᱤ ᱠᱟᱛᱷᱟ ᱫᱚ, ᱦᱩᱸ ᱟᱫᱚ ᱟᱹᱰᱤ ᱫᱩᱠᱠᱷᱚ ᱨᱮᱭᱟᱜ ᱠᱟᱛᱷᱟ ᱦᱩᱭᱱᱟ ᱵᱚᱞᱮ ᱱᱚᱣᱟ ᱫᱚ᱾
ᱦᱮᱸ ᱦᱮᱸ ᱫᱩᱠᱷᱚ ᱨᱮᱱᱟᱜ ᱠᱟᱛᱷᱟ ᱠᱟᱱᱟ᱾
ᱦᱩᱸ ᱟᱫᱚ ᱚᱱᱟᱛᱮ ᱫᱟᱜᱽ ᱡᱟᱹᱯᱩᱫ, ᱥᱚᱢᱚᱭ ᱫᱚ ᱵᱚᱞᱮ ᱟᱵᱚ ᱫᱚ ᱛᱷᱚᱲᱟ ᱦᱩᱫᱤᱥᱟᱨ ᱠᱟᱛ ᱛᱮ ᱜᱮ ᱵᱟᱨᱦᱮ ᱥᱮᱫ ᱵᱚᱱ ᱪᱟᱞᱟᱜ ᱢᱟ᱾ ᱟᱨ ᱡᱩᱫᱤᱢ ᱪᱟᱞᱟᱣ ᱩᱰᱩᱠ, ᱠᱟᱱ ᱠᱷᱟᱡ ᱫᱚ ᱫᱟᱨᱮ ᱵᱩᱴᱟᱹ ᱩᱞ ᱫᱟᱨᱮ ᱥᱮ, ᱛᱟᱞᱮ ᱫᱟᱨᱮ ᱠᱷᱤᱡᱩᱨ ᱫᱟᱨᱮ ᱠᱚᱨᱮ ᱫᱚ ᱩᱢᱩᱞ ᱫᱚ ᱵᱟᱝ ᱜᱟᱱᱚᱜᱼᱟ᱾
ᱦᱮᱸ ᱚᱱᱟ ᱫᱚ ᱩᱪᱤᱛ ᱵᱟᱝ ᱠᱟᱱ ᱛᱮ ᱡᱟᱦᱟᱸ ᱚᱲᱟᱜ ᱠᱚᱨᱮ ᱡᱟᱦᱟᱸᱟᱭ ᱚᱲᱟᱜ ᱠᱚᱨᱮᱱ ᱜᱮ᱾
ᱦᱩᱸ ᱦᱩᱸ,
ᱦᱮᱸ ᱩᱢᱩᱞ ᱪᱩ ᱠᱮᱫᱟ ᱠᱚ
ᱦᱩᱸ ᱟᱢ ᱫᱚ ᱚᱲᱟᱜ ᱵᱚᱞᱚᱜ ᱢᱮ ᱟᱢ ᱫᱚ,
ᱦᱮᱸ,
ᱡᱟᱦᱟᱸ ᱠᱚ ᱡᱩᱫᱤ ᱟᱹᱛᱩ ᱠᱟᱱ ᱠᱷᱟᱭ ᱫᱚ ᱟᱢ ᱫᱟᱜᱽ ᱢᱤᱫ ᱜᱷᱟᱹᱲᱤᱜ ᱫᱚᱢ ᱢᱮᱛᱟᱣᱟᱠᱚ ᱠᱷᱟᱱ ᱫᱚ ᱡᱚᱛᱚ ᱦᱚᱲ ᱜᱮᱵᱚᱱ ᱩᱢᱩᱞ ᱩᱪᱩᱜ ᱜᱮᱭᱟ ᱥᱮ ᱵᱟᱝ, ᱦᱩᱸ ᱚᱱᱠᱟᱱ ᱠᱟᱱ ᱠᱟᱛᱷᱟ ᱵᱟᱝ ᱠᱟᱱᱟ ᱟᱵᱚ ᱦᱚᱲ ᱦᱚᱯ ᱯᱚᱱ ᱵᱚᱞᱮ ᱩᱱᱟᱹᱜ ᱚᱛᱟᱭᱪᱟᱨ ᱵᱚᱱ ᱵᱟᱝ ᱠᱟᱱᱟ ᱚᱱᱠᱟ ᱫᱚ,
ᱦᱟᱸ
ᱦᱮᱸ ᱢᱮᱛᱟ ᱠᱚ ᱠᱷᱟᱭ ᱫᱚᱢ ᱩᱢᱩᱞ ᱚᱪᱚ ᱜᱮᱭᱟ ᱠᱚ ᱟᱨ ᱫᱟᱜᱽ ᱡᱟᱹᱯᱩᱫ ᱵᱩ ᱦᱚᱲ ᱦᱚᱸ ᱟᱵᱚᱱ ᱧᱮᱞ ᱞᱮᱵᱚ ᱧᱮᱞ ᱞᱮᱠᱚ ᱠᱷᱟᱭ ᱦᱚᱵᱚᱱ ᱫᱚᱵᱚᱱ ᱦᱚᱦᱚ ᱟᱫᱮᱨ ᱠᱚᱫᱞᱟᱭᱟᱢ ᱛᱚ ᱚᱲᱟᱜ ᱥᱮᱡᱜᱮ ᱟᱹᱥᱩᱲ ᱞᱟᱹᱜᱤᱫ ᱟᱨᱦᱚᱢ ᱪᱟᱞᱟᱜ ᱜᱮᱭᱟ ᱡᱟᱦᱟᱸ ᱥᱮᱜ ᱨᱮᱱ
ᱦᱳᱭ ᱪᱟᱞᱟᱜ ᱜᱮᱭᱟᱢ ᱦᱮᱸ,
ᱦᱩᱸ
ᱚᱝᱠᱟ ᱦᱩᱲᱩ ᱞᱮᱠᱷᱟᱱ ᱜᱮᱛᱚ ᱵᱚᱛᱚᱨ ᱵᱩᱡᱷᱟᱹᱜ, ᱛᱚ ᱟᱞᱮ ᱥᱮᱱ ᱫᱚ ᱱᱚᱝᱠᱟ ᱵᱟᱝ ᱦᱩᱰᱩᱨ ᱵᱟᱲᱟ ᱠᱟᱫᱟ ᱫᱟᱜ ᱠᱚᱦᱚᱸ ᱛᱚ ᱟᱹᱨᱤ ᱡᱟᱹᱲᱤᱭᱟ ᱦᱟᱜ, ᱚᱱᱠᱟ ᱫᱚ ᱦᱟᱸᱜ, ᱟᱫᱚ ᱚᱱᱛᱮ ᱫᱚ ᱟᱯᱮ ᱟᱫᱚ ᱟᱯᱮ ᱚᱱᱛᱮ ᱫᱚ ᱛᱚᱞᱟ ᱠᱚᱫᱚ ᱜᱤᱲᱤ ᱵᱟᱲᱟ ᱟᱠᱟᱫ ᱠᱟᱜᱼᱟ ᱠᱚᱱ ᱥᱟᱹᱨᱤ
ᱦᱚᱭ ᱛᱚᱞᱟ ᱠᱚᱫᱚ ᱱᱟᱦᱱᱟᱜ ᱜᱤᱰᱤ ᱵᱟᱲᱟ ᱦᱳᱹᱚᱭᱭ ᱟᱠᱟᱱ ᱜᱮᱭᱟ ᱟᱫᱚ ᱵᱟᱝ, ᱦᱚᱞᱟ ᱢᱟᱫᱷᱮᱨ ᱜᱮ ᱟᱢᱟᱟ ᱵᱟᱹᱛᱤ ᱞᱮ ᱡᱚᱢ ᱠᱮᱜᱼᱟ ᱵᱚᱱ ᱟᱫᱚ,
ᱦᱮᱸ
ᱟᱫᱚ ᱦᱟᱸᱜ ᱱᱚᱜᱼᱚᱭ ᱟᱢᱵᱟᱵᱟᱹᱛᱤ ᱜᱮ ᱵᱟᱫ ᱟᱨᱦᱚᱸ ᱛᱚᱞᱟ ᱫᱚ ᱦᱟᱸᱜ ᱱᱤᱛᱚᱜ ᱮᱨ ᱦᱩᱭᱩᱜᱼᱟ᱾
ᱦᱮᱸ ᱦᱮᱸ ᱦᱩᱸ,
ᱟᱨ ᱟᱯᱮ ᱥᱮᱫ ᱫᱚ ᱛᱚᱞᱟ ᱠᱚᱫᱚ ᱯᱮ ᱮᱨ ᱠᱮᱭᱼᱟ ᱜᱚᱝᱠᱮ?
ᱦᱚᱸ ᱟᱞᱮ ᱥᱮᱱ ᱫᱚ ᱮᱨ ᱵᱟᱲᱟ ᱦᱩᱭ ᱠᱟᱱᱟ ᱱᱚᱜ ᱚᱭ ᱞᱟᱹᱭ ᱞᱮᱠᱷᱟᱱ ᱫᱚ ᱨᱟᱡᱟ ᱥᱟᱞᱟᱜ ᱮᱸ ᱯᱚᱨᱮᱜ ᱜᱮ ᱮᱨ ᱵᱟᱲᱟ ᱦᱩᱭ ᱠᱟᱱᱟ᱾
ᱦᱩᱸ ᱦᱩᱸ,
ᱦᱮᱸ ᱤᱱᱟ ᱯᱚᱨᱮ ᱱᱚᱜᱼᱚᱭ ᱚᱢᱵᱟᱵᱚᱛᱤ ᱠᱚᱨᱮ ᱦᱚᱸ ᱟᱣᱨᱤ ᱫᱟᱜᱲ ᱵᱟᱲᱟᱭᱟ ᱤᱱᱟ ᱯᱚᱨᱮ ᱨᱟᱡᱟ ᱥᱟᱞᱟᱜ ᱵᱟᱥ ᱜᱮ ᱦᱟᱸᱜ ᱚᱱᱮ ᱫᱟᱜᱽ ᱵᱟᱲᱟ ᱠᱮᱫ ᱢᱤᱫ ᱫᱤᱱ ᱵᱟᱨᱥᱤᱧ ᱤᱱᱟᱹ ᱟᱨ ᱤᱱᱟᱹ ᱯᱚᱨᱮ ᱵᱟᱭ ᱫᱟᱜᱽ ᱵᱟᱲᱟ ᱟᱠᱟᱫᱟ ᱦᱟᱸᱜ᱾
ᱦᱩᱸ
ᱦᱚᱸ ᱟᱫᱚ ᱱᱚᱜᱼᱚᱭ ᱱᱚᱜᱼᱚᱭ ᱫᱟᱜᱽ ᱠᱚ ᱛᱟᱸᱜᱤ ᱵᱟᱲᱟ ᱦᱩᱭᱩᱜ ᱠᱟᱱᱟ ᱵᱟᱭ ᱫᱟᱜᱽ ᱞᱮᱠᱷᱟᱱ ᱵᱟᱝ ᱠᱚ ᱵᱟᱭ ᱫᱟᱜᱚᱜ ᱠᱟᱱᱟ ᱦᱟᱸᱜ᱾ ᱚᱱᱟᱦᱚ ᱟᱵᱚ
ᱟᱵᱚᱣᱟᱜ ᱪᱟᱥᱵᱟᱥ ᱞᱟᱹᱜᱤᱜ ᱛᱮᱫᱚ, ᱫᱟᱜᱽ ᱫᱚ ᱟᱹᱰᱤ ᱡᱟᱹᱨᱩᱨᱤ ᱜᱮᱭᱟ ᱡᱩᱫᱤ ᱪᱟᱸᱫ ᱵᱚᱸᱜᱟ ᱪᱚᱴ ᱪᱟᱸᱫ ᱡᱩᱫᱤ ᱫᱟᱜᱽ ᱵᱟᱭ ᱥᱤᱨᱡᱚᱱ ᱵᱚᱱᱟ ᱵᱟᱭ ᱮᱢᱟ ᱵᱚᱱᱟ, ᱛᱟᱦᱚᱞᱮ ᱫᱚ ᱟᱵᱚ ᱫᱚᱼᱼ
ᱮᱱᱛᱮ ᱫᱷᱟᱹᱨᱛᱤ ᱵᱚᱸᱜᱟ ᱦᱤᱞᱚᱜ ᱫᱚ ᱛᱤᱱᱟᱹᱜ ᱫᱚᱭ ᱮᱢ ᱫᱟᱲᱮᱭ ᱟᱵᱚᱱᱟ ᱡᱩᱫᱤ ᱡᱩᱫᱤ ᱵᱟᱹᱱᱩᱜᱼᱟ ᱥᱮ ᱜᱟᱹᱰᱭᱟᱹ ᱠᱚ ᱱᱟᱞᱟ ᱱᱟᱹᱭ ᱠᱚ ᱵᱟᱹᱱᱩᱜᱼᱟ ᱥᱚᱭᱛᱚ ᱚᱱᱟ ᱦᱚᱸ ᱥᱮᱨᱢᱟ ᱫᱟᱜ ᱛᱮᱜᱮ ᱯᱮᱨᱮᱜᱚᱜ ᱛᱟᱦᱮᱱᱟ ᱟᱫᱚ ᱵᱟᱭ ᱫᱟᱲᱮᱭ ᱟᱵᱚᱱ ᱠᱷᱟᱡ ᱫᱚ ᱟᱵᱚ ᱫᱚ ᱢᱩᱥᱠᱤᱞ ᱨᱮᱵᱚᱱ ᱛᱟᱦᱮᱱᱟ
ᱦᱮᱸ ᱦᱮᱸᱼᱼ
ᱦᱩᱸ ᱟᱨ ᱡᱚᱛᱚ ᱠᱷᱮᱛ ᱨᱮᱫᱚ ᱵᱟᱵᱚᱱ ᱵᱩᱨᱤᱱ ᱫᱟᱲᱮᱭᱟᱜᱼᱟ ᱡᱟᱦᱟᱸ ᱥᱮᱫ ᱡᱩᱫᱤ ᱢᱮᱱᱟᱜ ᱠᱷᱟᱡ ᱢᱤᱫᱴᱮᱡ ᱦᱮᱸᱼᱼ
ᱡᱟᱦᱟᱸ ᱨᱮ ᱡᱚᱛᱚ ᱠᱷᱮᱛ ᱠᱷᱚᱱᱟᱜ ᱦᱚᱸ ᱛᱚ ᱚᱱᱠᱟ ᱵᱟᱝ ᱧᱟᱢᱚᱜ ᱫᱟ ᱠᱚᱼᱼ
ᱛᱟᱦᱮᱸ ᱞᱮᱱ ᱛᱟᱵᱚᱱ ᱠᱷᱟᱡ ᱡᱚᱛᱚ ᱠᱷᱮᱛ ᱢᱟ ᱟᱹᱰᱤ ᱟᱥᱟᱱ ᱚᱱᱟ ᱢᱟ ᱦᱩᱭ ᱠᱚᱜ ᱢᱤᱫ ᱵᱟᱹᱭᱦᱟᱹᱲ ᱨᱮ ᱜᱮ ᱚᱱᱛᱮ ᱨᱮ ᱢᱤᱫᱴᱮᱡ ᱜᱟᱱᱮᱢ ᱠᱩᱧ ᱤᱭᱟᱹᱪ ᱠᱟᱫᱟ ᱚᱸᱰᱮ ᱠᱷᱚᱡ ᱜᱮᱢ ᱪᱟᱥ ᱮᱫ ᱠᱟᱱᱟ ᱟᱫᱚ ᱱᱟᱦᱟᱜ ᱢᱤᱫᱴᱮᱱ ᱮᱴᱟᱜ ᱵᱟᱹᱭᱦᱟᱹᱲ ᱦᱟᱱᱛᱮ ᱵᱟᱹᱭᱦᱟᱹᱲ ᱢᱤᱫᱴᱮᱱ ᱦᱟᱱᱛᱮ ᱜᱚᱴᱟ ᱫᱤᱥᱚᱢ ᱢᱮᱱᱟᱜ ᱛᱟᱵᱚᱱᱟ ᱠᱷᱮᱛ ᱢᱟ ᱦᱟᱱᱛᱮ ᱱᱟᱛᱮᱼᱼ
ᱦᱮᱸ
ᱦᱩᱸ
ᱡᱟᱦᱟᱸ ᱠᱚ ᱥᱮᱱ ᱫᱚᱠᱚ ᱪᱟᱥ ᱜᱮᱭᱟ ᱵᱟᱨ ᱜᱮᱭᱟ ᱟᱫᱚ ᱚᱱᱮ ᱣᱟᱹᱨᱤᱝ ᱪᱚ ᱠᱟᱜᱼᱟ ᱠᱚ ᱫᱚᱼᱼ
ᱛᱟᱦᱞᱮ ᱜᱚᱢᱠᱮ ᱟᱯᱮ ᱥᱮᱫ ᱫᱚ ᱦᱩᱲᱩ ᱠᱚ ᱫᱚ ᱱᱟᱜ ᱛᱤᱱᱟᱹᱜ ᱵᱚᱪᱷᱚᱨ ᱨᱮ ᱛᱤᱱᱟᱹᱜ ᱫᱚᱢ ᱯᱮ ᱤᱭᱟᱹᱭ ᱛᱟᱦᱮᱱᱟ ᱞᱟᱜᱟᱣ ᱛᱟᱦᱮᱱᱟ
ᱟᱞᱮ ᱫᱚ ᱜᱚᱝᱠᱮ ᱱᱚᱜᱼᱚᱭ ᱢᱤᱫ ᱫᱷᱟᱣ ᱜᱮ ᱱᱚᱜᱼᱚᱭ ᱱᱤᱛᱚᱜ ᱜᱮ ᱱᱟᱜᱼᱼ ᱥᱮᱨᱢᱟ ᱡᱟᱹᱲᱤ ᱫᱟᱜ ᱠᱚᱛᱮ ᱜᱮ ᱱᱟᱜ
ᱦᱳᱭ ᱦᱳᱭ ᱟᱞᱮ ᱥᱮᱫ ᱦᱚᱸ ᱢᱤᱫ ᱫᱚᱢ ᱜᱮᱼᱼ
ᱦᱮᱸ ᱟᱫᱚ ᱠᱮᱱᱮᱞ ᱫᱟᱜ ᱢᱮᱱᱟᱜᱼᱟ ᱟᱫᱚᱼᱼ ᱠᱮᱞᱮᱱ ᱫᱟᱜ ᱠᱚ ᱫᱚ ᱵᱟᱠᱚ ᱟᱲᱟᱜᱟ ᱚᱱᱠᱟ ᱵᱷᱟᱜᱤ ᱱᱤᱛᱚᱜ ᱥᱮᱨᱢᱟ ᱡᱟᱹᱲᱤ ᱫᱟᱜ ᱡᱚᱠᱷᱚᱱ ᱡᱟᱦᱟᱸ ᱞᱮᱠᱟ ᱦᱤᱡᱩᱜᱼᱟ ᱚᱱᱠᱟ ᱜᱮᱠᱚ ᱟᱲᱟᱜᱟ
ᱦᱩᱸ ᱦᱩᱸ
ᱦᱩᱸ
ᱠᱮᱱᱮᱞ ᱫᱟᱜ ᱛᱚᱵᱮ ᱟᱞᱮ ᱥᱮᱫ ᱦᱚᱸ ᱠᱮᱱᱮᱞ ᱢᱟ ᱢᱮᱱᱟᱜ ᱜᱮ ᱜᱚᱝᱠᱮ
ᱟᱞᱮ ᱯᱟᱦᱴᱟ ᱦᱚᱸᱼᱼ ᱠᱮᱱᱮᱞ ᱫᱟᱜ ᱠᱚᱫᱚ ᱢᱮᱱᱟᱜ ᱜᱮᱭᱟ ᱵᱟᱛᱮᱼᱼ ᱦᱮᱸ ᱛᱟᱦᱚᱞᱮ ᱵᱩᱨᱩ ᱠᱚᱫᱚ ᱢᱮᱱᱟᱜ ᱟᱥᱮ ᱟᱯᱮ ᱥᱮᱫ ᱫᱚᱼᱼ
ᱦᱮᱸ ᱢᱮᱱᱟᱜᱼᱟ ᱜᱚᱝᱠᱮ ᱵᱩᱨᱩ ᱠᱚᱫᱚ ᱫᱩ ᱠᱤᱞᱳᱢᱤᱴᱟᱨ ᱯᱟᱠᱟ ᱯᱟᱠᱤ ᱨᱮ ᱢᱮᱱᱟᱜᱼᱟ
ᱛᱟᱦᱚᱞᱮ ᱟᱯᱮ ᱥᱮᱫ ᱚᱞᱪᱤᱠᱤ ᱠᱚ ᱯᱟᱲᱦᱟᱜ ᱟ ᱥᱮ ᱵᱟᱭ ᱤᱥᱠᱩᱞ ᱠᱚ ᱨᱮᱼᱼ
ᱚᱞᱪᱤᱠᱤ ᱠᱚᱫᱚ ᱯᱟᱲᱦᱟᱣ ᱫᱚ ᱯᱟᱲᱦᱟᱜ ᱜᱮᱭᱟ ᱠᱚ ᱟᱫᱚ ᱥᱟᱺᱜᱤᱧ ᱜᱮᱭᱟ ᱟᱫᱚᱼᱼ ᱚᱱᱟ ᱡᱟᱦᱟᱸ ᱛᱤᱥ ᱠᱚᱨᱮ ᱢᱚᱱᱮᱭ ᱟᱠᱚ ᱪᱟᱞᱟᱜ ᱟᱠᱚᱼᱼ ᱫᱚᱥ ᱠᱤᱞᱳᱢᱤᱴᱟᱨ ᱯᱟᱠᱟ ᱯᱟᱠᱤ ᱨᱮ ᱢᱮᱱᱟᱜᱼᱟ
ᱛᱚᱵᱮ ᱟᱵᱮᱱ ᱫᱚ ᱚᱞ ᱪᱤᱠᱤ ᱵᱟᱞᱟ ᱠᱟᱱᱟ ᱵᱮᱱ ᱥᱮ ᱤᱭᱟᱹ ᱮᱴᱟᱜ ᱵᱳᱰ ᱵᱟᱞᱟ
ᱦᱮᱸ ᱮᱴᱟᱜ ᱵᱩᱰ ᱵᱟᱞᱟ ᱚᱞᱪᱤᱠᱤ ᱫᱚ ᱟᱹᱰᱤ ᱥᱮᱫᱟᱭ ᱞᱤᱧ ᱯᱟᱲᱦᱟᱣ ᱞᱮᱱ ᱛᱟᱦᱮᱸ ᱠᱟᱱᱟ ᱤᱱᱠᱟᱹᱼᱼ ᱞᱟᱹᱭ ᱞᱮᱠᱷᱟᱱ ᱪᱷᱚ ᱥᱟᱛ ᱵᱚᱪᱷᱚᱨ ᱚᱱᱠᱟ ᱚᱱᱠᱟᱞᱤᱧ ᱛᱟᱦᱮᱸ ᱠᱟᱱᱟ
ᱦᱩᱸ
ᱦᱮᱸ ᱟᱫᱚ ᱢᱤᱫᱴᱟᱝ ᱠᱟᱠᱟ ᱜᱮ ᱯᱟᱲᱦᱟᱣ ᱠᱚ ᱛᱟᱦᱮᱸᱱᱟ ᱟᱫᱚ ᱩᱱᱤ ᱥᱟᱞᱟᱜ ᱜᱮᱞᱤᱧ ᱪᱟᱞᱟᱜ ᱛᱟᱦᱮᱸᱜ-ᱟ ᱟᱫᱚ ᱩᱱᱤ ᱦᱚᱸ ᱱᱤᱛᱚᱜ ᱫᱚ ᱮᱸ ᱠᱟᱢᱤ ᱠᱟᱱᱟᱭ ᱛᱚ ᱵᱟᱦᱨᱮ ᱨᱮᱼᱼ ᱟᱫᱚ ᱩᱱᱤ ᱦᱚᱸ ᱵᱟᱦᱨᱮ ᱛᱟᱦᱮᱸᱱᱟᱭ ᱮᱱᱠᱷᱟᱱ ᱩᱱᱤ ᱜᱮ ᱯᱟᱲᱦᱟᱣ ᱵᱟᱲᱟ ᱠᱚ ᱛᱟᱦᱮᱸ ᱱᱟᱭ ᱟᱫᱚ ᱩᱱᱤ ᱥᱟᱞᱟᱜ ᱜᱮᱼᱼ ᱛᱟᱦᱮᱱ ᱦᱩᱭᱩᱜ ᱛᱟᱦᱮᱱᱟ᱾ᱟᱫᱚ ᱩᱱᱤ ᱦᱚᱸ ᱵᱟᱹᱱᱩᱜ ᱟᱠᱟᱫᱮᱭᱟ᱾ ᱟᱨ ᱱᱤᱛᱚᱜ ᱦᱚᱸ ᱚᱠᱚᱭ ᱦᱟᱸᱜ ᱯᱟᱲᱦᱟᱣ ᱠᱚ᱾ ᱚᱱᱛᱮ ᱨᱮᱦᱚᱸ ᱵᱟᱹᱱᱪᱩ-ᱜ ᱠᱚ ᱚᱝᱠᱟ ᱢᱟᱪᱮᱫ ᱠᱚᱼᱦᱚᱸ ᱱᱟᱜ
ᱦᱩᱸ ᱸ ᱛᱚ ᱜᱚᱝᱠᱮ, ᱟᱯᱮ ᱤᱥᱴᱮᱴ ᱨᱮᱱ ᱥᱤ ᱮᱢ ᱫᱚᱭ ᱚᱠᱚᱭ ᱠᱟᱱᱟ ᱱᱟᱦᱜ?
ᱟᱞᱮᱭᱤᱡ ᱫᱚ ᱱᱩᱭ ᱦᱮᱢᱚᱱᱛᱚ ᱦᱟᱸᱜ
ᱚ ᱛᱟᱦᱞᱮ, ᱛᱟᱦᱞᱮ ᱫᱚ ᱢᱤᱫᱴᱮᱱ ᱤᱥᱴᱮᱴ ᱨᱮᱱ ᱠᱟᱱ ᱜᱮᱭᱟᱞᱟᱝ ᱵᱩᱡᱟᱹᱜ ᱜᱟᱨᱢᱟᱨᱟ ᱛᱤᱜᱤ ᱦᱮᱢᱚᱱ ᱥᱚᱨᱮᱱ᱾
ᱦᱮᱸ ᱦᱮᱸ ᱟᱪᱪᱷᱟ ᱜᱚᱝᱠᱮ ᱞᱟᱹᱭᱮᱜ-ᱟ᱾ ᱞᱤᱧ ᱦᱮᱸ ᱥᱮ ᱾ᱟᱠ ᱛᱚ ᱠᱚ ᱯᱟᱞᱮᱜ ᱦᱩᱭ ᱡᱟᱣᱨᱟᱣᱟ-ᱜ ᱠᱟᱱᱟ᱾ ᱞᱟᱹᱭ-ᱟ ᱞᱤᱧ
ᱦᱳᱭ, ᱦᱳᱭ ᱚᱠᱛᱚ ᱦᱩᱭ ᱟᱠᱟᱱᱟ᱾ ᱟᱫᱚ ᱛᱚᱵᱮ ᱞᱤᱧ ᱠᱚᱞᱵᱤᱱᱟ᱾ ᱛᱟᱦᱞᱮ ᱮᱴᱟᱜ ᱱᱚᱢᱵᱚᱨ ᱛᱮ᱾
ᱦᱮᱸ ᱟᱪᱷᱟ ᱴᱷᱤᱠ ᱦᱟᱸ
ᱴᱷᱤᱠ ᱜᱮ ᱟᱞᱤᱧ ᱠᱚᱞ ᱵᱮᱱ ᱠᱟᱱᱟ᱾